ᱦᱟᱞᱳ
ᱦᱟᱞᱳ
ᱦᱮᱸ ᱜᱚᱢᱠᱮ ᱡᱚᱦᱟᱨ ᱜᱮ
ᱦᱮᱸ ᱟᱸᱡᱚᱢᱚᱜ ᱠᱟᱱᱟ
ᱦᱩᱸ ᱟᱸᱡᱚᱢᱚᱜ ᱠᱟᱱᱟ
ᱦᱟᱞᱳ
ᱦᱟᱞᱳᱳ
ᱦᱮᱸ ᱡᱚᱦᱟᱨ ᱜᱮ ᱜᱚᱝᱠᱮ
ᱦᱮᱸ ᱜᱚᱝᱠᱮ ᱡᱚᱦᱟᱨ ᱜᱮ ᱪᱮᱫ ᱞᱮᱠᱟ ᱢᱮᱱᱟᱜ ᱵᱤᱱᱟ
ᱦᱳᱭ ᱱᱟᱯᱟᱭ ᱜᱮ ᱟᱵᱮᱱ ᱜᱮ ᱪᱮᱫ ᱞᱮᱠᱟ ᱦᱮᱱᱟᱜ ᱵᱤᱱᱟ
ᱦᱮᱸ ᱟᱹᱞᱤᱧ ᱦᱚᱸ ᱱᱟᱯᱟᱭ ᱵᱟᱲᱟ ᱜᱮ, ᱫᱤᱭᱮ ᱯᱚᱨ ᱚᱲᱟᱜ ᱠᱚᱨᱮ ᱪᱮᱫ ᱞᱮᱠᱟ ᱢᱮᱱᱟᱜ
ᱦᱮᱸ ᱚᱲᱟᱜ ᱠᱚᱨᱮ ᱦᱚᱸ ᱱᱟᱯᱟᱭ ᱜᱮ ᱟᱯᱮ ᱜᱮ ᱪᱮᱫ ᱞᱮᱠᱟ ᱢᱮᱱᱟᱜ ᱯᱮᱭᱟ ᱚᱲᱟᱜ ᱠᱚᱨᱮ
ᱟᱞᱮ ᱦᱚᱸ ᱱᱟᱯᱟᱭ ᱵᱟᱲᱟ ᱜᱮ, ᱫᱤᱭᱮ ᱯᱚᱨ ᱪᱟᱥ ᱵᱟᱥ ᱠᱚ ᱛᱤᱱ ᱥᱟᱸᱜᱤᱧ ᱠᱮᱫᱟ ᱯᱮ
ᱦᱳᱭ ᱪᱟᱥᱵᱟᱥ ᱫᱚ ᱪᱟᱞᱟᱜ ᱠᱟᱱᱟ ᱟᱨ ᱨᱚᱦᱚᱭ ᱦᱚᱞᱮ ᱨᱚᱦᱚᱭᱮᱜ ᱜᱮᱭᱟ ᱟᱯᱮ ᱜᱮ ᱪᱮ ᱞᱮᱠᱟ
ᱟᱞᱮ ᱮᱠᱷᱚᱱ ᱥᱩᱨᱩ ᱜᱮ ᱟᱣᱨᱤ ᱞᱮ ᱥᱩᱨᱩᱭᱟ ᱫᱟᱜ ᱜᱮ ᱞᱟᱜᱟᱣ ᱵᱟᱝ ᱞᱟᱜᱟᱣ ᱠᱟᱱᱟ
ᱚ ᱟᱪᱪᱷᱟ ᱟᱯᱮ ᱫᱟᱜ ᱨᱮᱱᱟᱜ ᱥᱳᱨᱥ ᱠᱚᱫᱚ ᱪᱮᱫᱠᱟ ᱦᱮᱱᱟᱜ ᱛᱟᱯᱮᱭᱟ ᱢᱚᱛᱞᱚᱵ ᱚᱱᱠᱟ ᱪᱟᱥ ᱵᱟᱠᱷᱨᱟᱛᱮ
ᱪᱟᱥ ᱵᱟᱠᱷᱨᱟ ᱛᱮᱫᱚ ᱥᱮᱨᱢᱟ ᱫᱟᱜ ᱜᱮ ᱟᱨ ᱢᱤᱱᱤ ᱠᱚᱨᱮᱱᱟᱜ
ᱚ ᱦᱚ ᱪᱮᱫ ᱠᱚᱯᱮ ᱪᱟᱥ ᱜᱮᱭᱟ ᱱᱤᱭᱟᱹ ᱦᱩᱲᱩ ᱪᱷᱟᱰᱟ ᱟᱨᱦᱚ ᱟᱞᱟᱫᱟ?
ᱦᱩᱲᱩ ᱯᱚᱨ ᱛᱩᱲᱤ ᱠᱚ ᱥᱚᱵᱡᱤ ᱠᱚ ᱚᱱᱟ ᱠᱚᱜᱮ
ᱟᱫᱚ ᱱᱮᱛᱟᱨ ᱫᱤᱱ ᱥᱚᱵᱡᱤ ᱠᱚ ᱪᱤᱫ ᱠᱚᱯᱮ ᱪᱟᱥ ᱜᱮᱭᱟ
ᱟᱲᱟᱜ ᱠᱚ ᱨᱚᱦᱚᱭ ᱠᱟᱱᱟ ᱵᱮᱸᱜᱟᱲ ᱠᱚ ᱢᱟᱹᱨᱤᱪ ᱠᱚ ᱨᱚᱦᱚᱭ ᱠᱟᱱᱟ ᱠᱚᱸᱰᱷᱟ ᱠᱚ ᱦᱚᱛᱚᱫ ᱠᱚ
ᱟᱸ
ᱫᱟᱜᱤᱜ ᱜᱮ ᱛᱟᱦᱞᱮ
ᱩᱸ ᱫᱤᱯᱚᱨ ᱟᱯᱮ ᱠᱚᱜᱮ ᱪᱮᱫ ᱯᱮ ᱪᱟᱥ ᱵᱟᱲᱟᱭ ᱫᱟ
ᱦᱳᱭ ᱟᱞᱮ ᱠᱚ ᱦᱟᱸᱜ ᱟᱞᱮ ᱠᱚᱜᱮᱞᱮ ᱪᱟᱥ ᱵᱟᱲᱟᱭᱫᱟ ᱱᱮᱛᱟᱨ ᱫᱤᱱ ᱫᱚ ᱦᱟᱸᱜ ᱥᱟᱵᱽᱡᱤ ᱠᱚ ᱦᱟᱸᱜ ᱦᱩᱲᱩ ᱢᱟ ᱪᱟᱞᱟᱜ ᱠᱟᱱ ᱜᱮᱭᱟ ᱦᱩᱲᱩ, ᱦᱩᱲᱩ ᱦᱩᱲᱩ ᱪᱟᱞᱟᱜ ᱠᱟᱱᱟ ᱦᱩᱲᱩ ᱢᱟ ᱦᱩᱲᱩ ᱨᱚᱦᱚᱭ ᱢᱟ ᱤᱱᱟᱹ ᱟᱞᱟᱵᱟᱱ ᱪᱟᱥ ᱦᱩᱭᱩᱜ ᱠᱟᱱᱟ ᱦᱟᱸᱜ ᱥᱟᱵᱽᱡᱤ ᱠᱚ ᱡᱮᱢᱚᱱ ᱞᱟᱹᱭ ᱠᱟᱱ ᱱᱚᱣᱟ ᱜᱷᱟᱸᱜᱽᱨᱟ ᱵᱷᱮᱱᱰᱤ ᱮ ᱤᱱᱟᱹ ᱛᱟᱭᱚᱢ ᱦᱟᱸᱜ ᱡᱚᱸᱰᱨᱟ ᱠᱚᱦᱚᱸ ᱞᱮ ᱤᱭᱟᱹᱭ ᱛᱟᱦᱮᱸᱱᱟ ᱛᱟᱨᱯᱚᱨ ᱥᱟᱹᱨᱩ ᱟᱨᱠᱤ ᱛᱟᱨᱯᱚᱨ ᱚᱱᱟ ᱠᱟᱨᱞᱟ ᱠᱚ ᱦᱟᱸᱜ
ᱦᱩᱸ
ᱚᱱᱟ ᱠᱚᱜᱮ ᱪᱟᱹᱞᱩᱜ ᱠᱟᱱᱟ ᱟᱯᱟᱛᱚᱛᱚ ᱯᱟᱴ ᱟᱲᱟᱜ ᱦᱚᱸ
ᱦᱩᱸ
ᱩᱸ ᱟᱪᱪᱷᱟᱱ ᱟᱯᱮ ᱥᱮᱫ ᱛᱮ ᱦᱚᱸ ᱦᱮᱸ ᱡᱚᱢ ᱵᱟᱲᱟ ᱦᱩᱭ ᱠᱟᱱᱟ ᱱᱟᱥᱛᱟ ᱠᱚ ᱦᱩᱭ ᱠᱟᱱᱟ ᱟᱨ ᱱᱟᱥᱛᱟ ᱠᱚ ᱦᱩᱭ ᱵᱟᱲᱟ ᱠᱟᱛᱮ ᱱᱚᱜ ᱚᱭ ᱫᱩᱲᱩᱵ ᱵᱟᱲᱟ ᱦᱩᱭ ᱠᱟᱱᱟ ᱟᱢᱜᱮ ᱪᱮᱫ ᱮᱢ ᱪᱮᱠᱟᱭᱫᱟ
ᱤᱧ ᱦᱚᱸ ᱫᱟᱠᱟ ᱠᱚ ᱡᱚᱢ ᱵᱟᱲᱟ ᱠᱟᱛᱮ ᱫᱩᱲᱩᱵ ᱦᱩᱭ ᱠᱟᱱᱟ ᱱᱤᱛᱚᱜ ᱫᱚ
ᱟᱪᱪᱷᱟ
ᱫᱤᱯᱚᱨ ᱚᱠᱟ ᱨᱮ ᱢᱮᱱᱟᱜ ᱵᱤᱱᱟ
ᱦᱳᱭ ᱱᱤᱛᱚᱜ ᱫᱚ ᱦᱟᱸᱜ ᱵᱟᱭᱨᱮ ᱨᱮᱜᱮ ᱦᱮᱱᱟᱜ ᱞᱤᱧᱟ ᱢᱮᱥ ᱨᱮ
ᱥᱟᱶᱛᱮ ᱮ ᱚᱱᱛᱮ ᱫᱟᱜ ᱡᱟᱹᱲᱤ ᱚᱠᱛᱚ ᱡᱟᱦᱟᱸ ᱪᱟᱥᱵᱟᱥ ᱚᱠᱛᱚ ᱡᱟᱦᱟᱸ ᱠᱚᱠᱚ ᱧᱮᱞᱚᱜ ᱛᱟᱦᱮᱱ ᱫᱚ ᱮᱸ ᱡᱮᱢᱚᱱ ᱵᱟᱹᱨᱩᱰᱟᱝ ᱠᱚ ᱚᱱᱠᱟ ᱟᱯᱮ ᱥᱮᱫ ᱫᱚ ᱢᱮᱱᱟᱜ ᱠᱚᱜᱮᱭᱟ ᱥᱮ ᱵᱟᱹᱱᱩᱜ ᱠᱚᱣᱟ
ᱦᱮᱸ ᱢᱮᱱᱟᱜ ᱠᱟᱜ ᱠᱚ ᱜᱮᱭᱟ ᱡᱚᱢ ᱵᱟᱲᱟ ᱦᱩᱭᱱᱟ ᱵᱟᱞᱤ ᱜᱮ
ᱟᱪᱪᱷᱟ
ᱮᱠᱷᱚᱱ ᱵᱟᱨ ᱯᱮ ᱫᱤᱱ ᱫᱷᱚᱨᱮ ᱫᱚ ᱫᱟᱜ ᱫᱚ ᱟᱹᱰᱤ ᱡᱟᱭᱜᱟ ᱨᱮ ᱨᱤᱢᱤᱞ ᱵᱟᱲᱟᱭᱫᱟᱭ
ᱦᱳᱭ ᱦᱳᱭ
ᱫᱟᱜ ᱞᱮᱠᱷᱟᱡ ᱜᱮ ᱟᱫᱚ ᱪᱟᱥ ᱵᱟᱥ ᱠᱚ ᱫᱷᱩᱨᱟᱣ ᱦᱩᱭᱩᱜᱼᱟ
ᱟᱪᱪᱷᱟ ᱟᱯᱮ ᱡᱟᱦᱟᱸ ᱫᱚᱨᱰᱚᱢ ᱯᱮ ᱥᱟᱵ ᱠᱚᱣᱟ ᱟᱫᱚ ᱟᱹᱰᱤ ᱟᱯᱮ ᱥᱮᱫ ᱫᱚ ᱟᱹᱰᱤ ᱞᱟᱹᱴᱩ ᱞᱟᱹᱴᱩ ᱠᱚ ᱧᱟᱢᱚᱜ ᱜᱮᱭᱟ
ᱦᱮᱸ ᱞᱟᱹᱴᱩ ᱞᱟᱹᱴᱩ ᱠᱚ ᱧᱟᱢᱚᱜ ᱜᱮᱭᱟ ᱥᱤᱵᱤᱞ ᱫᱚᱠᱚ ᱥᱤᱵᱤᱞ ᱜᱮᱭᱟ ᱟᱫᱚ ᱡᱮᱢᱚᱱᱮᱢ ᱩᱛᱩᱭᱟ
ᱦᱳᱭ ᱟᱪᱪᱷᱟ ᱦᱮᱸ ᱥᱟᱹᱨᱤ ᱜᱮᱭᱟ ᱚᱱᱟ ᱫᱚ ᱟᱹᱰᱤ ᱞᱟᱹᱭ ᱞᱮᱠᱷᱟᱱ ᱫᱚ ᱡᱚᱢ ᱵᱟᱲᱟ ᱟᱠᱟᱫ ᱜᱤᱭᱟᱹᱧ ᱤᱧᱦᱚᱸ ᱛᱚ ᱧᱮᱞ ᱡᱚᱢ ᱛᱮᱫᱚ ᱦᱟᱸᱜ ᱯᱳᱞᱴᱨᱤ ᱡᱤᱞ ᱞᱮᱠᱟ ᱟᱹᱰᱤ ᱢᱚᱸᱡᱽ ᱥᱤᱵᱤᱞ ᱛᱟᱦᱮᱱᱟ ᱡᱤᱞ ᱫᱚᱦᱟᱸᱜ ᱟᱹᱰᱤ ᱢᱚᱡᱽ
ᱦᱩᱸ
ᱟᱨᱠᱤ ᱱᱤᱭᱟᱹ ᱟᱞᱟᱯ ᱟᱨ ᱪᱮᱫ ᱠᱚᱯᱮ ᱛᱩᱢᱟᱹᱞ ᱠᱚᱣᱟ ᱡᱮᱢᱚᱱ ᱪᱟᱥ ᱫᱤᱱ ᱠᱷᱮᱛ ᱨᱮᱠᱚ ᱧᱟᱢᱚᱜᱼᱟ ᱨᱚᱠᱚᱡ ᱜᱚᱝᱜᱷᱟ ᱠᱟᱴᱠᱚᱢ ᱠᱚ ᱱᱩᱠᱩ ᱠᱚ
ᱦᱮᱸ ᱩᱱᱠᱩ ᱠᱚ ᱦᱮᱸ ᱩᱱᱠᱩ ᱠᱚᱦᱚᱸ ᱪᱟᱥ ᱜᱮ ᱥᱩᱨᱩᱜ ᱟᱥᱮ
ᱦᱩᱸ ᱦᱩᱸ ᱦᱩᱸ ᱚᱱᱟ ᱜᱮ ᱟᱯᱮ ᱥᱮᱫ ᱫᱚ ᱵᱤᱨ ᱦᱮᱱᱟᱜ ᱟᱥᱮ ᱵᱟᱹᱱᱩᱜᱼᱟ
ᱦᱮᱸ ᱵᱩᱨᱩ ᱵᱟᱱᱟᱨ ᱜᱮ ᱢᱮᱱᱟᱜᱼᱟ
ᱦᱩᱸ ᱟᱫᱚ ᱵᱤᱨ ᱠᱷᱚᱱᱟᱜ ᱪᱮᱫ ᱠᱚᱯᱮ ᱟᱹᱜᱩᱭ ᱜᱮᱭᱟ
ᱟᱹᱜᱩᱭ ᱜᱮᱭᱟᱞᱮ ᱡᱚᱛᱚ ᱠᱤᱪᱷᱩ ᱩᱵ ᱠᱚ ᱥᱟᱦᱟᱱ ᱠᱚ ᱡᱚᱛᱚ ᱜᱮ ᱛᱮᱦᱤᱧ ᱢᱤᱫᱴᱮᱡ ᱥᱩᱠᱨᱤᱞᱮ ᱜᱚᱡ ᱵᱤᱨ ᱥᱩᱠᱨᱤ
ᱟᱪᱪᱷᱟ ᱟᱪᱪᱷᱟ ᱟᱪᱪᱷᱟ ᱵᱤᱨ ᱛᱟᱦᱚᱞᱮ ᱱᱚᱝᱠᱟᱱᱟᱜ ᱪᱤᱞᱤ ᱪᱤᱞᱤ ᱡᱤᱭᱟᱹᱞᱤ ᱠᱚ ᱢᱮᱱᱟᱜ ᱠᱚᱣᱟ ᱟᱯᱮ ᱥᱮᱫ ᱫᱚ ᱵᱚᱛᱚᱨᱟᱱ ᱡᱤᱭᱟᱹᱞᱤ ᱠᱚ ᱢᱮᱱᱟᱜ ᱠᱚᱣᱟ ᱥᱮ ᱵᱟᱹᱱᱩᱜ ᱠᱚᱣᱟ
ᱦᱮᱸ ᱡᱚᱛᱚ ᱞᱮᱠᱟᱱ ᱠᱚᱜᱮ ᱢᱮᱱᱟᱜ ᱠᱚᱣᱟ ᱟᱫᱚ ᱪᱮᱛᱟᱱ ᱥᱮᱫ ᱨᱮᱠᱚ ᱛᱟᱦᱮᱱᱟ ᱩᱱᱠᱩ ᱫᱚ ᱞᱟᱛᱟᱨ ᱥᱮᱫ ᱨᱮᱫᱚ ᱵᱟᱝ ᱞᱟᱛᱟᱨ ᱥᱮᱫ ᱫᱚ ᱩᱱᱠᱩ ᱥᱩᱠᱨᱤ ᱠᱚᱠᱚ ᱛᱟᱦᱮᱱᱟ ᱥᱩᱠᱨᱤ ᱠᱚ ᱤᱭᱟᱹ ᱠᱚ ᱪᱤᱞᱤ ᱠᱚ ᱦᱮᱸ ᱫᱚᱢᱮ ᱠᱤᱪᱷᱩ ᱜᱮ ᱢᱮᱱᱟᱜ ᱠᱚᱣᱟ
ᱟᱪᱪᱷᱟ ᱟᱫᱚ ᱪᱤᱞᱤ ᱠᱚᱯᱮ ᱥᱮᱱᱫᱽᱨᱟ ᱠᱚ ᱜᱮᱭᱟ ᱛᱟᱦᱚᱞᱮ ᱵᱤᱨ ᱨᱮᱫᱚ
ᱠᱩᱞᱟᱹᱭ ᱠᱚ ᱨᱩᱸᱰᱟᱹ ᱠᱚ ᱡᱷᱤᱠ ᱠᱚ ᱥᱩᱠᱨᱤ ᱠᱚ ᱟᱨᱦᱚ ᱩᱱᱠᱩ ᱠᱩ ᱜᱮ
ᱟᱪᱪᱷᱟ ᱱᱚᱜ ᱚᱭ ᱡᱮᱢᱚᱱ ᱥᱮᱸᱫᱽᱨᱟ ᱪᱟᱞᱟᱜ ᱜᱮᱭᱟ ᱯᱮ ᱛᱟᱦᱞᱮ ᱱᱚᱣᱟ ᱫᱚ ᱟᱯᱮ ᱟᱛᱩ ᱨᱮᱱ ᱥᱟᱱᱟᱢ ᱢᱮᱥᱟ ᱠᱚ ᱠᱟᱛᱮᱫ ᱜᱮ ᱠᱟ ᱞᱟᱦᱟ ᱠᱷᱚᱱ ᱯᱮ ᱫᱤᱱ ᱠᱟᱜᱼᱟ ᱥᱮ ᱱᱚᱝᱠᱟ ᱚᱱᱠᱟ ᱧᱮᱞ ᱠᱟᱛᱮ ᱜᱮᱯᱮ ᱤᱭᱟᱹ ᱥᱮᱸᱫᱽᱨᱟ ᱠᱚᱯᱮ
ᱦᱩᱸ ᱚᱱᱟ ᱫᱚ ᱦᱮᱸ ᱯᱷᱤᱨᱤᱞ ᱞᱮ ᱛᱟᱦᱮᱱ ᱠᱷᱟᱱ ᱞᱮ ᱪᱟᱞᱟᱜᱼᱟ ᱟᱨ ᱵᱟᱠᱷᱟᱡ ᱫᱚ ᱵᱟᱞᱮ ᱪᱟᱞᱟᱜ ᱠᱟᱱᱟ
ᱟᱪᱪᱷᱟ ᱱᱚᱝᱠᱟ ᱥᱮᱸᱫᱽᱨᱟ ᱚᱠᱛᱚ ᱫᱚ ᱪᱮᱫ ᱠᱚᱯᱮ ᱵᱮᱵᱚᱦᱟᱨ ᱜᱮᱭᱟ ᱥᱟᱯᱟᱵ ᱠᱚᱫᱚ
ᱥᱟᱯᱟᱵ ᱠᱚᱫᱚ ᱟᱜᱼᱥᱟᱨ ᱠᱚ ᱠᱷᱮᱪᱟ ᱠᱚ ᱴᱮᱸᱜᱚᱡ ᱠᱚ ᱥᱩᱠᱨᱤ ᱛᱚ ᱠᱩᱴᱟᱹᱢ ᱠᱚ ᱦᱩᱭᱩᱜᱼᱟ
ᱦᱩᱸ ᱦᱩᱸ ᱦᱩᱸ
ᱦᱩᱸ ᱚᱱᱟ ᱚᱱᱟ ᱠᱚᱜᱮ
ᱪᱟᱵᱤᱥ ᱵᱷᱟᱜ ᱜᱮᱭᱟ
ᱡᱷᱟᱹᱞᱤ ᱠᱚ
ᱦᱩᱸ ᱦᱩᱸ ᱟᱪᱪᱷᱟ ᱛᱟᱦᱚᱞᱮ ᱟᱯᱮ ᱥᱮᱫ ᱫᱚ ᱩᱱᱠᱩ ᱛᱩᱭᱩ ᱠᱚᱫᱚ ᱧᱟᱢᱚᱜ ᱜᱮᱭᱟ ᱠᱚ ᱥᱮ ᱵᱟᱝᱟ
ᱦᱮᱸ ᱧᱟᱢᱚᱜ ᱜᱮᱭᱟ ᱠᱚ ᱵᱟᱲᱜᱮ ᱞᱟᱛᱟᱨ ᱠᱚᱨᱮ ᱜᱮ
ᱦᱮᱸ ᱟᱫᱚ ᱩᱱᱠᱩ ᱢᱟ ᱵᱟᱲᱜᱮ ᱞᱟᱛᱟᱨ ᱞᱟᱛᱟᱨ ᱛᱮᱜᱮ ᱠᱚ ᱧᱟᱢᱚᱜᱼᱟ ᱦᱮᱸᱥᱮ ᱟᱨ ᱡᱟᱦᱟᱸᱭ ᱩᱰᱟᱹᱝ ᱡᱩᱫᱤ ᱚᱲᱟᱜ ᱠᱚᱨᱮ ᱟᱹᱥᱩᱞ ᱡᱤᱭᱟᱹᱞᱤ ᱠᱚ ᱡᱮᱢᱚᱱ
ᱟ ᱦᱮᱸ ᱫᱤᱭᱯᱩᱨ ᱛᱟᱞᱮ ᱥᱮᱱᱫᱽᱨᱟ ᱜᱮ ᱪᱟᱞᱟᱜ ᱠᱟᱱᱟ ᱥᱮ ᱵᱟᱝ
ᱦᱳᱭ ᱥᱮᱸᱫᱽᱨᱟ ᱠᱚᱞᱮ ᱪᱟᱞᱟᱜ ᱛᱟᱦᱮᱱ ᱜᱮᱭᱟ ᱟᱞᱮ ᱦᱚᱸ ᱚᱱᱮ ᱛᱚ ᱞᱟᱹᱭ ᱞᱮᱠᱷᱟᱱ ᱵᱟᱲᱜᱮ ᱠᱷᱚᱱᱟᱜ ᱜᱮ ᱦᱟᱸᱜ ᱵᱤᱨ ᱫᱚ ᱟᱨᱚᱢᱵᱷᱚᱜ ᱠᱟᱱᱟ ᱟᱨ ᱟᱞᱮᱴᱷᱮᱡ ᱠᱷᱚᱱ ᱫᱚ ᱦᱟᱸᱜ ᱵᱩᱨᱩ ᱫᱚ ᱦᱟᱸᱜ ᱢᱮᱱᱟᱜᱼᱟ ᱛᱤᱱ ᱠᱤᱞᱳᱢᱤᱴᱟᱨ ᱥᱟᱜᱤᱧ ᱨᱮ ᱛᱚ ᱚᱱᱮ ᱵᱤᱨ ᱪᱮᱛᱟᱱ ᱜᱮ ᱰᱤᱯᱮᱱ ᱫᱚ ᱥᱟᱦᱟᱱ ᱥᱟᱠᱟᱢ ᱢᱟ ᱢᱮᱱᱟᱜ ᱜᱮ ᱟᱨ ᱥᱟᱶᱛᱮ ᱥᱮᱸᱫᱽᱨᱟ ᱦᱚᱞᱮ ᱪᱟᱞᱟᱜ ᱜᱮᱭᱟ ᱥᱮᱸᱫᱽᱨᱟ ᱠᱚ ᱟᱹᱜᱩ ᱠᱚ ᱜᱮᱭᱟᱞᱮ ᱡᱷᱤᱠ ᱠᱚ ᱠᱩᱞᱟᱹᱭ ᱠᱚ ᱤᱱᱟᱹ ᱪᱷᱟᱰᱟ ᱮ ᱱᱮᱛᱟᱨ ᱫᱤᱱ ᱢᱟ ᱪᱟᱥ ᱠᱷᱮᱛ ᱨᱮᱠᱚ ᱧᱟᱢᱚᱜ ᱜᱮᱭᱟ ᱛᱚᱨᱦᱚᱫ ᱠᱚ ᱩᱱᱠᱩ ᱠᱚᱞᱮ ᱥᱮᱸᱫᱽᱨᱟ ᱠᱚᱜᱮᱭᱟ ᱤᱱᱟᱹ ᱪᱷᱟᱰᱟ ᱦᱩᱲᱩ ᱨᱚᱦᱚᱭ ᱛᱟᱵ ᱠᱟᱛᱮᱫ ᱦᱩᱲᱩ ᱨᱚᱦᱚᱭ ᱢᱟ ᱟᱨᱦᱟᱸ ᱤᱭᱟᱹ ᱠᱚᱠᱚ ᱥᱮᱸᱫᱽᱨᱟ ᱠᱚᱜᱮ ᱦᱟᱸᱜ ᱦᱟᱹᱠᱩ ᱠᱚ ᱦᱮᱸ ᱦᱟᱹᱠᱩ ᱠᱚ ᱴᱚᱨᱚᱰᱟᱝ ᱨᱮ ᱚᱰᱟᱣ ᱠᱟᱛᱮᱫ ᱡᱷᱟᱹᱞᱤ ᱠᱚ ᱦᱩᱭᱩᱜ ᱛᱟᱦᱮᱱᱟ ᱟᱨ ᱱᱚᱝᱠᱟ ᱠᱟᱛᱮᱫ ᱤᱱᱟᱹ ᱪᱷᱟᱰᱟ ᱡᱚᱠᱷᱚᱱ ᱦᱩᱲᱩ ᱨᱟᱠᱟᱵ ᱚᱠᱛᱚ ᱫᱚ ᱦᱟᱸᱜ ᱟᱨ ᱞᱟᱹᱭ ᱞᱮᱠᱷᱟᱱ ᱫᱚ ᱤᱭᱟᱹ ᱠᱚᱞᱮ ᱥᱮᱸᱫᱽᱨᱟ ᱠᱚᱜᱮᱭᱟ ᱜᱩᱰᱩ ᱠᱚ ᱦᱟᱸᱜ ᱚᱫ ᱜᱩᱰᱩ ᱥᱟᱶᱛᱮ ᱫᱟᱨᱮ ᱜᱩᱰᱩ ᱠᱚ ᱟᱯᱮ
ᱟᱞᱮ ᱦᱚᱸ ᱥᱟᱨᱜᱟ ᱜᱩᱰᱩ ᱠᱚ
ᱦᱮᱸ ᱦᱮᱸ ᱦᱮᱸ ᱚᱱᱠᱟ ᱜᱮ ᱦᱟᱸᱜ ᱥᱮᱸᱫᱽᱨᱟ ᱦᱩᱭᱩᱜ
ᱩᱸ
ᱟᱪᱪᱷᱟ ᱚᱱᱠᱟ ᱦᱩᱰᱤᱧ ᱚᱠᱛᱚ ᱨᱮ ᱱᱚᱝᱠᱟ ᱫᱤᱥᱟᱹ ᱢᱮᱱᱟᱜ ᱛᱟᱢᱟ ᱥᱮ ᱵᱟᱝ ᱦᱩᱰᱤᱧ ᱚᱠᱛᱚ ᱨᱮ ᱡᱮᱢᱚᱱ ᱵᱟᱹᱲᱥᱤ ᱛᱮ ᱤᱭᱟᱹ ᱵᱟᱲᱥᱤ ᱡᱮᱢᱚᱱ ᱞᱟᱹᱭ ᱜᱟᱱᱚᱜᱼᱟ ᱦᱟᱹᱠᱩ ᱵᱟᱹᱲᱥᱤ ᱠᱚ ᱱᱚᱝᱠᱟ ᱪᱟᱞᱟᱜ ᱜᱮᱭᱟᱯᱮ ᱥᱮ ᱵᱟᱝᱟ ᱪᱟᱞᱟᱣ ᱟᱠᱟᱱᱟᱢ ᱥᱮ ᱵᱟᱝᱟ? ᱦᱩᱰᱤᱧ
ᱦᱮᱸ ᱠᱟᱹᱴᱤᱡ ᱦᱮᱸ ᱦᱩᱰᱤᱧ ᱚᱠᱛᱚ ᱫᱚ ᱫᱚᱢᱮ ᱜᱮ ᱪᱟᱞᱞᱟᱣ ᱦᱩᱭᱩᱜ ᱠᱟᱱ ᱛᱟᱦᱮᱸᱱᱟ ᱾ ᱱᱮᱛᱟᱨ ᱜᱮ ᱩᱱᱟᱹᱜ ᱪᱟᱞᱟᱜ ᱫᱚ ᱵᱟᱝ ᱦᱩᱭᱩᱜ ᱠᱟᱱᱟ ᱾ ᱫᱚᱢᱮ ᱜᱮ ᱪᱟᱞᱟᱜ ᱠᱟᱱ ᱛᱟᱦᱮᱱᱟ ᱫᱟᱜ ᱠᱟᱫᱟᱭ ᱢᱟᱱᱮ ᱪᱚ ᱡᱟᱦᱟᱸ ᱟᱫᱚ ᱢᱟᱨᱟᱝ ᱠᱚᱠᱚ ᱛᱟᱦᱮᱱᱟ ᱥᱮ ᱩᱱᱠᱩ ᱠᱚ ᱢᱮᱱᱟ ᱪᱚ ᱟᱫᱚᱞᱮ ᱪᱟ ᱮᱱ ᱜᱮ ᱾
ᱦᱩᱸ ᱚᱱᱟ ᱢᱟ ᱞᱟᱹᱭ ᱞᱮᱠᱷᱟᱱ ᱫᱚ ᱦᱳᱭ ᱦᱩᱰᱤᱧ ᱚᱠᱛᱚ ᱫᱚ ᱟᱹᱰᱤᱜᱮ ᱨᱟᱹᱥᱠᱟᱹ ᱵᱩᱡᱷᱟᱹᱜᱼᱟ ᱥᱮ ᱚᱱᱟ ᱫᱚ ᱾ ᱪᱟᱞᱟᱣ ᱞᱮᱱᱠᱷᱟᱱ ᱡᱟᱦᱟᱸ ᱫᱚ ᱟᱹᱰᱤ ᱨᱟᱹᱥᱠᱟᱹ ᱡᱚᱛᱚ ᱦᱚᱲ ᱠᱚ ᱪᱟᱞᱟᱜᱼᱟ ᱾ ᱥᱮ ᱢᱟᱨᱟᱝ ᱛᱮᱠᱚ ᱠᱚ ᱪᱟᱞᱟᱜ ᱞᱮᱱ ᱠᱷᱟᱱ ᱢᱟᱨᱟᱝ ᱱᱚᱜ ᱥᱤᱱ ᱥᱤᱱᱤᱭᱟᱨ ᱠᱚ ᱾ ᱨᱟᱹᱥᱠᱟᱹᱜ ᱜᱮ ᱥᱮ ᱵᱟᱝ ᱟᱹᱰᱤ ᱨᱟᱹᱥᱠᱟᱹ ᱾
ᱟᱨ ᱫᱟᱜ ᱡᱟᱹᱯᱩᱫ ᱫᱤᱱ ᱜᱮ ᱟᱨᱚ ᱵᱮᱥᱤ ᱨᱟᱹᱥᱠᱟᱹ ᱫᱚ ᱦᱟᱹᱠᱩ ᱥᱟᱵ ᱠᱚ ᱾
ᱦᱩᱸ ᱦᱩᱸ ᱾ ᱟᱪᱪᱷᱟ ᱱᱮᱛᱟᱨ ᱫᱤᱱ ᱫᱚ ᱟᱨᱚ ᱦᱟᱸᱜ ᱡᱚᱠᱷᱚᱱ ᱦᱟᱸᱜ ᱦᱩᱲᱩ ᱠᱚ ᱞᱟᱹᱴᱩᱜᱼᱟ ᱛᱚᱠᱷᱚᱱ ᱠᱷᱮᱛ ᱠᱚᱨᱮ ᱵᱟᱹᱲᱥᱤ ᱠᱚᱜᱮ ᱦᱩᱭᱩᱜ ᱛᱟᱦᱮᱱ ᱜᱮᱭᱟ ᱵᱟᱝ? ᱪᱟᱹᱲᱠᱟ ᱤᱭᱟᱹ ᱠᱚ ᱪᱚᱲᱜᱚᱡ ᱦᱟᱠᱩ ᱠᱚ ᱾ ᱵᱮᱥ ᱵᱷᱟᱹᱜᱤ ᱜᱮ ᱾
ᱦᱩᱸ
ᱱᱚᱣᱟ ᱠᱚᱜᱮ ᱛᱚ ᱦᱩᱰᱤᱧ ᱚᱠᱛᱚ ᱨᱮᱱᱟᱜ ᱩᱭᱦᱟᱹᱨ ᱫᱚ ᱦᱟᱝ, ᱟᱪᱪᱷᱟ ᱱᱤᱭᱟᱹ ᱟᱞᱟᱵᱟ ᱪᱮᱫ ᱠᱚ ᱠᱷᱮᱞᱳᱰ ᱜᱮᱭᱟᱢ ᱥᱮ ᱵᱟᱝᱟ ᱱᱚᱝᱠᱟᱱ? ᱡᱟᱦᱟᱱᱟᱜ ᱠᱷᱮᱞᱳᱰ ᱠᱷᱮᱞᱳᱰ ᱠᱚ?
ᱦᱮᱸ ᱜᱮᱢ ᱯᱷᱤᱨᱤ ᱯᱷᱟᱭᱟᱨ ᱾
ᱟᱪᱪᱷᱟ ᱱᱚᱣᱟ ᱯᱷᱩᱴᱵᱚᱞ ᱠᱚ?
ᱯᱷᱩᱴᱵᱚᱞ ᱠᱚ ᱦᱮᱸ ᱚᱱᱟ ᱠᱚ ᱠᱷᱮᱞᱳ ᱦᱩᱭᱩᱜᱼᱟ ᱮᱠᱷᱚᱱ ᱫᱚ ᱩᱱᱟᱹᱜ ᱫᱚ ᱵᱟᱝ ᱠᱷᱮᱞᱳ ᱦᱩᱭᱩᱜ ᱠᱟᱱᱟ᱾
ᱦᱮᱸ ᱦᱮᱸ ᱾
ᱠᱟᱴᱟ ᱱᱟᱥᱮᱱᱟᱜ ᱰᱮᱢᱮᱡᱽ ᱠᱟᱱ ᱛᱤᱧᱟᱹ ᱚᱱᱟ ᱦᱚᱛᱮ ᱛᱮᱜᱮ ᱾
ᱦᱩᱸ ᱟᱪᱪᱷᱟ ᱾ ᱚᱱᱟ ᱠᱟᱱ ᱜᱮᱭᱟ, ᱠᱷᱮᱞᱳᱜ ᱦᱚᱸ ᱞᱟᱹᱠᱛᱤ ᱠᱟᱱ ᱜᱮᱭᱟ ᱦᱚᱲᱢᱚ ᱯᱷᱤᱴ ᱛᱟᱦᱮᱱᱟ ᱾
ᱦᱩᱸ ᱾
ᱟᱪᱪᱷᱟ ᱱᱚᱝᱠᱟ ᱡᱚᱢ ᱧᱩ ᱠᱚᱫᱚ ᱪᱮᱫ ᱠᱚᱜᱮᱢ ᱠᱩᱥᱤᱭᱟᱜ ᱜᱮᱭᱟ?
ᱦᱩᱸ, ᱡᱚᱢ ᱧᱩ ᱫᱚ ᱚᱲᱟᱜ ᱠᱚᱨᱮᱱᱟᱜ ᱜᱮ ᱾
ᱦᱮᱸ ᱡᱮᱢᱚᱱ ᱪᱮᱜ ᱠᱩ?
ᱦᱩᱸ ᱪᱤ ᱞᱮᱠᱟ ᱵᱟᱹᱧ ᱵᱩᱡ ᱫᱟᱲᱮᱭᱟᱜ ᱠᱟᱱᱟ ᱾
ᱦᱮᱸ ᱢᱟᱱᱮ ᱡᱚᱢᱟᱜ ᱠᱚᱫᱚ ᱪᱮᱫ ᱠᱚᱢ ᱠᱩᱥᱤᱭᱟᱜ ᱜᱮᱭᱟ ᱡᱮᱢᱚᱱ ᱪᱮᱫ ᱠᱚᱢ ᱡᱚᱢ ᱛᱟᱦᱮᱱ ᱜᱮᱭᱟ ᱚᱲᱟᱜ ᱠᱚᱨᱮ?
ᱵᱮᱥᱤᱨ ᱵᱷᱟᱜ ᱫᱚ ᱚᱱᱟ ᱥᱚᱵᱡᱤ ᱠᱚᱜᱮ ᱾
ᱟᱪᱪᱷᱟ, ᱚ ᱦᱮᱸ ᱛᱚ ᱾ ᱟᱪᱪᱷᱟ ᱟᱵᱚ ᱢᱟ
ᱵᱟᱝ ᱦᱩᱭᱩᱜᱼᱟ ᱾
ᱦᱮᱸ ᱟᱫᱚ ᱟᱵᱚ ᱢᱟ ᱚᱲᱟᱜ ᱨᱮ ᱛᱟᱦᱮᱱ ᱠᱷᱟᱱ ᱟᱹᱛᱩ ᱫᱤᱥᱚᱢ ᱨᱮ ᱛᱟᱦᱮᱱ ᱠᱷᱟᱱ ᱢᱟ ᱥᱮᱛᱟᱜ ᱵᱮᱲᱟ ᱢᱟ ᱥᱮ ᱫᱤᱱᱟᱹ ᱴᱟᱭᱤᱢ ᱫᱚ ᱫᱟᱜ ᱢᱟᱹᱲᱤ ᱢᱟ ᱦᱮᱱᱟᱜ ᱜᱮᱭᱟ ᱥᱮ ᱵᱟᱝ ᱫᱟᱜ ᱢᱟᱹᱲᱤ ᱡᱟᱦᱟᱸᱱᱟᱜ ᱜᱮ ᱟᱲᱟᱜ ᱛᱤᱠᱤ ᱠᱚ, ᱱᱚᱣᱟ ᱠᱚᱜᱮ ᱛᱚ ᱟᱹᱰᱤ ᱥᱤᱵᱤᱞᱟ ᱾ ᱱᱮᱛᱟᱨ ᱫᱤᱱ ᱢᱟ ᱦᱩᱲᱩ ᱠᱷᱮᱛ ᱨᱮ ᱟᱹᱰᱤ ᱴᱷᱤᱠ ᱟᱸ ᱱᱚᱛᱮ ᱪᱟᱥ ᱠᱚᱢ ᱪᱟᱥᱟ ᱥᱟᱶᱛᱮ ᱨᱚᱠᱚᱡ ᱠᱚ ᱡᱟᱦᱟᱸ ᱛᱤᱱᱟᱹᱜ ᱠᱚ ᱧᱟᱢᱚᱜᱼᱟ ᱞᱮᱴᱚ ᱠᱚᱜᱣᱟᱢ ᱾ ᱩᱫ ᱞᱮᱴᱚ ᱥᱮ ᱯᱩᱴᱠᱟᱹ ᱞᱮᱴᱚ ᱠᱚ ᱡᱟᱦᱟᱸ ᱛᱤᱱᱟᱜ ᱜᱮ ᱧᱟᱢᱚᱜ ᱫᱚ ᱟᱨ ᱱᱚᱝᱠᱟ ᱤᱭᱟᱹ ᱪᱮᱫ ᱠᱚ ᱞᱟᱹᱭᱟ ᱠᱟᱴᱠᱚᱢ ᱠᱚ ᱦᱚᱸ ᱨᱟᱯᱟ ᱟᱹᱰᱤ ᱴᱷᱤᱠ-ᱟ
ᱦᱮᱸ
ᱟᱹᱰᱤ ᱴᱷᱤᱠ ᱪᱟᱥ ᱚᱠᱛᱚ ᱱᱚᱣᱟ ᱜᱮᱛᱚ ᱟᱹᱰᱤ ᱢᱚᱡ ᱦᱮᱸ ᱦᱮᱸ ᱦᱮᱸ ᱵᱮᱥ ᱵᱷᱟᱜᱮ ᱜᱮ
ᱦᱩᱸ ᱫᱤᱯᱩ ᱛᱟᱦᱞᱮ ᱟᱢ ᱫᱚ ᱚᱲᱟᱜ ᱫᱚ ᱵᱟᱢ ᱪᱟᱞᱟᱣ ᱟᱠᱟᱱᱟ ᱚᱸᱰᱮ ᱢᱮᱥ ᱨᱮᱜᱮ ᱢᱮᱱᱟᱜ ᱢᱮᱭᱟ
ᱦᱳᱭ ᱚᱲᱟᱜ ᱪᱚ ᱪᱟᱞᱟᱣ ᱦᱩᱭᱩ ᱟᱠᱟᱱ ᱛᱟᱦᱮᱱᱟ ᱟᱫᱚ ᱦᱟᱸᱜ ᱚᱸᱰᱮ ᱨᱩᱣᱟᱹᱲ ᱦᱩᱭᱠᱟᱱᱟ ᱟᱨᱚ ᱦᱟᱸᱜ ᱚᱲᱟᱜ ᱠᱷᱚᱱ ᱫᱚ ᱪᱟᱞᱟᱣ ᱦᱩᱭ ᱠᱟᱱ ᱛᱟᱦᱮᱱᱟ ᱪᱟᱞᱟᱣ ᱫᱚ ᱟᱪᱪᱷᱟ ᱟᱢᱫᱚᱢ ᱚᱞᱚᱜ ᱠᱟᱱ ᱜᱮᱭᱟ ᱥᱮᱢ ᱠᱚᱢᱯᱤᱞᱤᱴ ᱠᱮᱜ-ᱟ
ᱦᱩᱸ
ᱚᱞᱚᱜ ᱤᱧ ᱢᱮᱱᱫᱟ ᱠᱚᱢᱯᱞᱤᱴ ᱠᱮᱜ-ᱟᱢ ᱥᱮ ᱪᱟᱞᱟᱜ ᱠᱟᱱ ᱜᱮᱭᱟ
ᱪᱟᱞᱟᱜ ᱠᱟᱱ ᱜᱮᱭᱟ ᱮᱠᱷᱚᱱᱚ ᱠᱚᱢᱯᱞᱤᱴ ᱫᱚ ᱟ. ᱣᱨᱤ ᱦᱩᱭᱩᱜᱼᱟ
ᱟᱪᱪᱷᱟ ᱵᱮᱥ ᱵᱷᱟᱜᱤ ᱜᱮ ᱚᱞᱚᱜ ᱦᱚᱸ ᱞᱟᱹᱠᱛᱤ ᱠᱟᱱ ᱜᱮᱭᱟ
ᱦᱮᱸ
ᱥᱟᱶᱛᱮ ᱚᱲᱟᱜ ᱠᱚᱨᱮᱱᱟᱜ ᱠᱟᱹᱢᱤ ᱦᱚᱸ ᱠᱚᱨᱟᱣ ᱞᱟᱹᱠᱛᱤ ᱠᱟᱱ ᱜᱮᱭᱟ ᱟᱪᱪᱷᱟ ᱟᱯᱮ ᱥᱮᱫ ᱫᱚ ᱚᱱᱠᱟ ᱫᱟᱲᱟᱱ ᱡᱟᱭᱜᱟ ᱠᱚ ᱫᱚ ᱪᱮᱫ ᱠᱚ ᱢᱮᱱᱟᱜ ᱜᱮᱭᱟ
ᱫᱟᱲᱟᱱ ᱡᱟᱭᱜᱟ ᱠᱚ
ᱦᱚᱸ
ᱫᱟᱲᱟᱱ ᱡᱟᱭᱜᱟ ᱫᱚ ᱢᱮᱱᱟᱜ ᱜᱮᱭᱟ ᱵᱷᱟᱜᱤ ᱜᱮ ᱢᱤᱫᱴᱮᱱ ᱵᱩᱨᱩ ᱢᱮᱱᱟᱜᱼᱟ ᱚᱸᱰᱮ ᱢᱤᱫᱴᱮᱱ ᱟᱹᱰᱤ ᱢᱚᱸᱡᱽ ᱯᱟᱨᱠ ᱠᱚ ᱵᱮᱱᱟᱣ ᱟᱠᱟᱫᱟ ᱚᱱᱟ ᱠᱚᱨᱮ ᱟᱨᱦᱚᱸ ᱠᱤᱪᱷᱩ ᱟᱞᱮ ᱠᱷᱚᱡ ᱠᱤᱪᱷᱩ ᱥᱟᱺᱜᱤᱧ ᱧᱚᱜ ᱚᱱᱟ ᱠᱚᱨᱮᱸ ᱵᱷᱟᱜᱤ ᱵᱷᱟᱜᱤ ᱜᱮ ᱯᱟᱨᱠ ᱠᱚ ᱢᱮᱱᱟᱜᱼᱟ ᱚᱱᱟ ᱠᱚᱨᱮ ᱜᱮ ᱫᱟᱲᱟᱱ ᱫᱚ ᱞᱮ ᱪᱟᱞᱟᱜ ᱛᱟᱦᱮᱱᱟ
ᱟᱪᱪᱷᱟ, ᱟᱨᱪᱷᱟ ᱦᱚᱲ ᱠᱚᱠᱚ ᱪᱟᱞᱟᱜ ᱜᱮᱭᱟ ᱥᱮ ᱛᱚ ᱣᱟᱝ ᱥᱟᱝᱜᱮ ᱦᱚᱲ ᱠᱚ ᱜᱮ ᱧᱮᱞ ᱧᱮᱞ ᱞᱟᱜᱤ ᱚ, ᱵᱮᱥ ᱵᱷᱟᱜᱤ ᱜᱮ ᱛᱟᱦᱚᱞᱮ ᱠᱷᱟᱱ ᱢᱟ
ᱛᱚ ᱯᱷᱟᱥ ᱡᱟᱱᱣᱨᱤ ᱨᱮ ᱟᱭᱢᱟ ᱜᱟᱫᱮ ᱦᱚᱲ ᱠᱚ ᱢᱮᱱ ᱤᱫᱤᱧ ᱯᱷᱟᱥ ᱡᱟᱱᱣᱟᱨᱤ ᱨᱮ ᱫᱚ ᱵᱷᱟᱜᱮ... ᱡᱷᱚᱛᱚ ᱦᱚᱲ ᱮ ᱛᱟᱦᱮᱱᱟ ᱛᱚᱠᱷᱚᱱ ᱜᱮ ᱠᱚ ᱵᱟᱱᱠᱷᱟᱱ ᱱᱚᱱᱠᱟᱱ ᱫᱤᱱ ᱨᱮ ᱫᱚ ᱦᱮᱡ ᱫᱚ ᱠᱚ ᱦᱤᱡᱩᱜ ᱜᱤᱭᱟ
ᱟᱪᱪᱷᱟ ᱱᱮᱴᱚᱣᱟᱨᱠ ᱯᱨᱚᱵᱞᱮᱢ ᱮᱫᱟᱭ ᱦᱟᱸᱜ ᱟᱫᱚ ᱱᱟᱥᱮᱱᱟᱜ ᱨᱚᱲ ᱠᱚ ᱦᱟᱸᱜ ᱠᱟᱹᱴᱤᱡ ᱫᱷᱟᱨᱟ ᱵᱟᱝ ᱟᱸᱡᱚᱢ ᱧᱟᱢᱚᱜ ᱠᱟᱱᱟ ᱴᱷᱤᱠ ᱥᱟᱭᱤᱡ ᱫᱚ ᱦᱟᱸᱜ
ᱱᱤᱛᱚᱜ ᱢᱮᱱᱟᱜ ᱜᱤ ᱴᱮᱢ ᱫᱚ
ᱦᱮᱸ ᱱᱤᱛᱚᱜ ᱟᱸᱡᱟᱢ ᱢᱚᱜ ᱠᱟᱱᱟ
ᱦᱩᱸ ᱛᱟᱦᱞᱮ ᱟᱯᱮ ᱫᱚ ᱚᱠᱟ ᱥᱮᱫ ᱯᱮ ᱪᱟᱞᱟᱜ ᱛᱟᱦᱮᱱᱟ
ᱦᱳᱭ ᱟᱞᱮ ᱥᱮᱫ ᱦᱚᱸ ᱵᱩᱨᱩ ᱢᱟ ᱢᱮᱱᱟᱜ ᱜᱮᱭᱟ ᱡᱮᱢᱚᱱ ᱵᱮᱱ ᱞᱟᱹᱭ ᱠᱮᱜᱼᱟ ᱯᱷᱟᱥ ᱡᱟᱱᱩᱣᱟᱨᱤ ᱛᱚ ᱯᱷᱟᱥ ᱡᱟᱱᱩᱣᱟᱨᱤ ᱦᱚᱸ ᱟᱞᱮ ᱥᱮ ᱦᱟᱸᱜ ᱫᱚᱢᱮ ᱠᱚ ᱦᱤᱡᱩᱜ ᱜᱮᱭᱟ ᱟᱞᱮ ᱵᱩᱨᱩ ᱦᱟᱸᱜ ᱟᱨ ᱱᱚᱝᱠᱟ ᱫᱚ ᱦᱟᱸᱜ ᱟᱞᱮ ᱥᱮᱫ ᱫᱚ ᱵᱩᱨᱩ ᱜᱮ ᱞᱟᱹᱭ ᱞᱮᱠᱷᱟᱱ ᱧᱮᱞ ᱡᱚᱝ ᱛᱮᱫᱚ ᱦᱟᱸᱜ ᱵᱩᱨᱩ ᱜᱮ ᱥᱩᱨ ᱨᱮ ᱢᱮᱱᱟᱜᱼᱟ ᱥᱩᱥᱩᱱᱤᱭᱟ ᱵᱩᱨᱩ ᱵᱮᱱ ᱟᱸᱡᱚᱢ ᱟᱠᱟᱜ ᱜᱮᱭᱟ?
ᱦᱮᱸ᱾
ᱟᱨᱠᱤ ᱚᱱᱟᱜᱮ ᱦᱟᱸᱜ᱾ ᱟᱫᱚ ᱦᱟᱜ ᱫᱚᱢᱮ ᱜᱮ ᱠᱚ ᱦᱤᱡᱩᱜᱼᱟ ᱥᱟᱸᱜᱤᱧ ᱥᱟᱸᱜᱤᱧ ᱠᱚᱨᱮᱱ ᱯᱷᱟᱥ ᱡᱟᱱᱩᱣᱟᱨᱤ ᱠᱚᱨᱮ ᱥᱟᱶᱛᱮ᱾ ᱚᱸᱰᱮ ᱫᱚ ᱞᱟᱹᱭ ᱞᱮᱠᱷᱟᱱ ᱫᱚ ᱯᱷᱟᱥ ᱡᱟᱱᱩᱣᱟᱨᱤ ᱥᱩᱢᱩᱝ ᱫᱚ ᱵᱟᱝ ᱟᱫᱚ᱾ ᱵᱤᱵᱷᱤᱱᱚ ᱴᱟᱭᱤᱢ ᱨᱮᱦᱚᱸ ᱠᱚ ᱦᱤᱡᱩᱜ ᱜᱮᱭᱟ ᱫᱟᱲᱟᱱ ᱫᱚ᱾ ᱟᱨ ᱱᱚᱝᱠᱟ ᱴᱩᱨᱤᱥ ᱥᱤᱡᱮᱱ ᱢᱟᱠᱚ ᱦᱤᱡᱩᱜ ᱠᱟᱱ ᱜᱮ ᱥᱟᱶᱛᱮ ᱮᱴᱟᱜ ᱫᱤᱱ ᱦᱚᱸ᱾
ᱦᱚᱸ᱾
ᱟᱨᱠᱤ ᱟᱹᱰᱤ ᱵᱷᱟᱜᱤ ᱜᱮᱭᱟ᱾
ᱦᱩᱸ...